ᱛᱚ ᱡᱚᱦᱟᱨ ᱜᱮ
ᱦᱮᱸ ᱵᱚᱭᱦᱟ ᱡᱚᱦᱟᱨ ᱜᱮ ᱟᱸᱡᱚᱢᱚᱜ ᱠᱟᱱᱟ ᱤᱧᱟᱹᱜ ᱨᱚᱲ
ᱦᱮᱸ ᱵᱚᱭᱦᱟ ᱟᱡᱚᱜ ᱠᱟᱱ ᱛᱟᱢᱟ ᱤᱧᱟᱜ ᱨᱚᱲᱮᱢ ᱟᱡᱚᱢ ᱫᱟ ᱵᱚᱭᱦᱟ
ᱦᱮᱸ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ
ᱚ ᱵᱚᱭᱟ ᱪᱮᱫ ᱦᱮᱸ ᱵᱚᱭᱦᱟ ᱱᱤᱛᱚᱜ ᱫᱚ ᱱᱚᱜ-ᱚᱭ ᱤᱧ ᱫᱩᱲᱩᱵ ᱟᱠᱟᱱᱟ ᱱᱚᱜ-ᱚᱭ ᱯᱤᱸᱰᱟᱹ ᱥᱮᱫ ᱨᱮ ᱫᱟᱠᱟ ᱠᱚ ᱡᱚᱢ ᱵᱟᱲᱟ ᱠᱟᱛᱮ ᱪᱮᱫ ᱨᱤᱧ ᱫᱩᱲᱩᱵ ᱠᱟᱱᱟ
ᱟᱪᱪᱷᱟ ᱟᱪᱪᱷᱟ ᱯᱤᱰᱟᱹ ᱥᱮ ᱪᱮᱫ ᱠᱚ ᱡᱚᱢ ᱦᱩᱭᱱᱟ ᱛᱟᱦᱚᱞᱮ ᱪᱮᱫ ᱠᱚ ᱩᱛᱩ ᱞᱮᱫᱟᱯᱮ ᱛᱟᱦᱚᱞᱮ ᱛᱮᱦᱮᱧ‌ ᱫᱚ
ᱟᱨ ᱫᱟᱠᱟ ᱠᱚ ᱡᱚᱢ ᱦᱩᱭᱱᱟ ᱫᱟᱜ ᱢᱟᱹᱰᱤ ᱫᱟᱠᱟ ᱦᱩᱭ ᱞᱮᱱ ᱛᱟᱦᱮᱸ ᱦᱮᱜ-ᱟ ᱟᱨ ᱢᱩᱱᱜᱟᱹ ᱟᱲᱟᱜ ᱵᱷᱟᱹᱡᱤ ᱦᱩᱭ ᱞᱮᱱᱟ ᱦᱩᱸ
ᱟᱪᱪᱷᱟ ᱟᱪᱪᱷᱟ ᱢᱩᱱᱜᱟᱹ ᱟᱲᱟᱜ ᱵᱷᱟᱹᱡᱤ ᱟᱨ ᱟᱨ ᱚᱱᱠᱟᱱᱟᱜ ᱥᱯᱮᱥᱟᱞ ᱰᱤᱥ ᱠᱚᱫᱚ ᱵᱟᱝ ᱦᱩᱭ ᱟᱠᱟᱱᱟ
ᱵᱟᱝ ᱵᱟᱝ ᱛᱮᱦᱮᱧ ᱫᱚ ᱚᱱᱠᱟ ᱫᱚᱢᱮ ᱮᱠᱴᱟ ᱫᱚ ᱚᱱᱠᱟᱱᱟᱜ ᱫᱚ ᱵᱟᱝ ᱦᱩᱭ ᱠᱟᱱᱟ ᱥᱩᱫᱩ ᱱᱚᱝᱠᱟ ᱫᱟᱜ ᱢᱟᱹᱰᱤ ᱟᱨ ᱱᱚᱣᱟᱜ ᱜᱮ ᱟᱢᱫᱚᱢ ᱡᱚᱢ ᱵᱟᱲᱟ ᱠᱮᱜ-ᱟ ᱥᱮ ᱵᱟᱝ ᱵᱚᱭᱦᱟ
ᱦᱮᱸ ᱵᱚᱭᱦᱟ ᱱᱤᱛᱚᱜ ᱜᱮ ᱱᱚᱜ-ᱚᱭ ᱠᱤᱪᱷᱩ ᱠᱷᱚᱱ ᱞᱟᱦᱟᱨᱮ ᱮᱠᱴᱟ ᱥᱮᱱ ᱨᱮ ᱡᱚᱢ ᱦᱩᱭ ᱠᱟᱱᱟ ᱫᱟᱠᱟ ᱠᱚᱜᱮ ᱫᱟᱠᱟ ᱫᱟᱹᱞ ᱟᱨ ᱵᱷᱟᱹᱡᱤ ᱩᱛᱩ ᱦᱩᱭᱞᱮᱱᱟ ᱤᱱᱟᱹ ᱠᱚ ᱡᱚᱢ ᱵᱟᱲᱟ ᱠᱟᱛᱮᱜ ᱟᱨᱠᱤ ᱱᱚᱜ-ᱚᱭ ᱫᱩᱲᱩᱵ ᱵᱟᱲᱟ ᱦᱩᱭ ᱠᱟᱱᱟ
ᱟᱪᱪᱷᱟ ᱫᱟᱜ ᱡᱟᱹᱲᱤ ᱠᱚ ᱪᱮᱫᱠᱟ ᱵᱚᱭᱦᱟ ᱟᱯᱮ ᱥᱮᱱ
ᱫᱟᱜ ᱡᱟᱹᱲᱤ ᱠᱚ ᱵᱚᱞᱛᱮ ᱱᱚᱜ-ᱚᱭ ᱛᱚ ᱱᱮᱜ-ᱮ ᱵᱟᱜ ᱠᱤᱪᱷᱩ ᱫᱤᱱ ᱠᱷᱚᱱᱟᱜ ᱫᱟᱜ ᱫᱟᱜ ᱮ ᱫᱟᱭ ᱵᱟᱨ ᱫᱤᱱ ᱯᱮ ᱫᱤᱱ ᱦᱩᱭᱱᱟ ᱫᱟᱜ ᱤᱭᱟᱹ ᱫᱟᱭ ᱯᱩᱨᱟᱹ ᱟᱯᱮ ᱥᱮᱫ ᱫᱚ ᱪᱮᱫ ᱞᱮ ᱟ ᱛᱟᱦᱞᱮ ᱫᱟᱜ ᱡᱟᱹᱲᱤ ᱠᱚ
ᱟᱞᱮᱥᱮᱱ ᱫᱚ ᱨᱤᱢᱤᱞ ᱠᱚ ᱚᱱᱠᱟ ᱧᱮᱞᱚᱜᱚᱜ ᱠᱟᱱᱟ ᱟᱫᱚ ᱫᱟᱜ ᱫᱚ ᱦᱟᱸᱜ ᱫᱮᱠᱷᱤ ᱛᱮᱦᱮᱧ ᱫᱚ ᱟᱣᱨᱤ ᱫᱟᱜᱟᱭ ᱟᱫᱚ ᱫᱮᱠᱷᱤ ᱦᱟᱸᱜ ᱛᱤᱱᱟᱹᱜᱴᱟ ᱚᱱᱠᱟ ᱧᱮᱞ ᱦᱩᱭᱩᱜ ᱠᱟᱱᱟ ᱛᱤᱱ ᱜᱷᱟᱹᱲᱤᱡ ᱮ ᱚᱱᱠᱟᱭ ᱫᱟᱜ ᱮᱫᱟᱭ ᱥᱮ ᱵᱟᱝ ᱫᱷᱤᱱᱟᱹᱝ ᱥᱮ ᱫᱤᱠᱠᱷᱤ ᱦᱟᱜ ᱨᱤᱢᱤᱞ ᱫᱚ ᱨᱤᱢᱤᱞ ᱠᱟᱫᱟᱭ
ᱦᱮᱸ ᱪᱮᱫ ᱞᱮᱠᱟᱢ ᱵᱩᱡᱷᱟᱹᱣ ᱫᱟ ᱵᱚᱭᱦᱟ ᱢᱟᱱᱮ ᱚᱝᱠᱟ ᱫᱟᱜᱟᱭ ᱥᱮ ᱪᱮᱞᱮᱠᱟ
ᱫᱟᱜ ᱟ ᱫᱟᱜ ᱞᱮᱠᱟ ᱡᱟᱦᱟᱸ ᱞᱮᱠᱟ ᱨᱤᱢᱤᱞᱮ ᱨᱟᱠᱟᱵ ᱟᱠᱟᱫᱟ ᱵᱚᱭᱦᱟᱧ ᱞᱟᱹᱭ ᱟᱢ ᱠᱟᱱᱟ ᱫᱟᱜ ᱞᱮᱠᱟ ᱫᱚ ᱵᱩᱡᱷᱟᱹᱜ ᱠᱟᱱᱟ ᱠᱟᱱ ᱜᱮᱭᱟ ᱡᱮ ᱛᱟᱨᱟᱥᱤᱧ ᱚᱠᱛᱚᱭ ᱫᱟᱜᱟ ᱢᱚᱱᱮ ᱦᱚᱭ
ᱛᱟᱨᱟ ᱥᱤᱧ ᱚᱠᱛᱚ ᱛᱟᱨᱟ ᱥᱤᱧ ᱜᱮ ᱵᱤᱥᱤᱨ ᱵᱷᱟᱜᱽ ᱛᱟᱨᱟ ᱥᱤᱧ ᱜᱮ ᱦᱤᱡᱩᱜ ᱠᱟᱱᱟ ᱫᱟᱜ ᱟᱨᱠᱤ ᱵᱮᱲᱟ ᱟᱨᱠᱤ ᱨᱤᱢᱤᱞ ᱫᱚ ᱨᱤᱢᱤᱞ ᱠᱟᱫᱟᱭ ᱠᱤᱱᱛᱩ ᱫᱟᱜ ᱫᱚ ᱵᱟᱭ ᱧᱩᱨ ᱞᱮᱫᱟᱭ ᱵᱮᱥᱤᱨ ᱵᱷᱟᱜᱽ ᱚᱱᱮ ᱟᱭᱩᱵ ᱵᱮᱲᱟ ᱜᱮ ᱦᱤᱡᱩᱜ ᱠᱟᱱ
ᱮᱠᱟᱞ ᱮᱠᱟᱞ ᱮᱠᱟᱞ ᱮᱠᱟᱞ ᱮᱠᱟᱞ ᱮᱠᱫᱚᱢ
ᱟᱨ ᱚᱱᱛᱮ ᱫᱚ ᱢᱟᱱᱮ ᱪᱮᱜ ᱞᱮᱠᱟ ᱪᱟᱥᱵᱟᱥ ᱠᱚ ᱡᱚᱛᱚ ᱢᱟᱱᱮ ᱨᱚᱦᱚᱭ ᱠᱚ ᱦᱩᱭᱱᱟ ᱥᱮ ᱪᱮᱫ ᱞᱮᱠᱟ ᱞᱟᱦᱟᱭ ᱱᱟᱯᱮ ᱥᱮ ᱪᱮᱫ ᱞᱮᱠᱟ ᱟᱞᱮ ᱱᱚᱛᱮ ᱫᱚ ᱨᱚᱦᱚᱭ ᱠᱚᱫᱚ ᱢᱟᱱᱮ ᱱᱚᱜᱼᱚᱭ ᱱᱤᱛᱳᱜ ᱪᱟᱞᱟᱜ ᱠᱟᱱᱟ ᱟᱨᱠᱤ ᱟᱯᱮ ᱥᱮᱱ
ᱟᱞᱮ ᱥᱮᱱ ᱫᱚ ᱚᱱᱠᱟ ᱫᱚ ᱱᱤᱛᱚᱜ ᱫᱚ ᱟᱹᱣᱨᱤ ᱮᱛᱚᱦᱚᱵᱚᱜᱼᱟ ᱥᱮᱱ ᱦᱚᱸ ᱚᱱᱠᱟ ᱫᱚ ᱛᱚᱞᱟ ᱠᱚ ᱠᱷᱟᱹᱞᱤ ᱮ ᱦᱟᱨᱟᱜ ᱠᱟᱱᱟ ᱟᱨᱠᱤ ᱱᱮᱜᱼᱮ ᱜᱟᱯᱟ ᱢᱮᱭᱟᱝ ᱠᱷᱚᱱᱟᱜ ᱡᱟᱹᱱᱤᱡ ᱦᱚᱭᱛᱳ ᱠᱤᱪᱷᱩ ᱦᱚᱲᱟᱜ ᱚᱱᱠᱟ ᱠᱚ ᱨᱚᱦᱚᱭ ᱜᱟᱱᱚᱜ ᱠᱟᱱ ᱞᱮᱠᱟ ᱜᱟᱱᱚᱜ ᱠᱟᱱ ᱛᱟᱠᱚᱣᱟ ᱟᱫᱚ ᱫᱟᱜ ᱫᱚᱢᱮ ᱮᱠᱴᱟ ᱵᱟᱹᱱᱩᱜᱼᱟ ᱛᱚ
ᱦᱮᱸ ᱦᱮᱸ ᱮᱠᱫᱚᱢ ᱮᱠᱫᱚᱢ ᱮᱠᱫᱚᱢ ᱮᱠᱫᱚᱢ
ᱫᱟᱜ ᱠᱚ ᱡᱩᱫᱤ ᱦᱳᱭᱛᱳ ᱚᱱᱠᱟ ᱵᱷᱟᱜᱤ ᱧᱚᱜ ᱡᱩᱫᱤ ᱦᱩᱭᱩᱜᱼᱟ ᱥᱮ ᱫᱟᱜᱼᱟᱭ ᱛᱟᱦᱚᱞᱮ ᱜᱟᱯᱟ ᱢᱮᱭᱟᱝ ᱠᱷᱚᱱᱟᱜ ᱜᱮᱠᱚ ᱤᱭᱟᱹ ᱫᱟᱲᱮᱭᱟᱜᱼᱟ
ᱦᱮᱸ ᱦᱮᱸ ᱮᱠᱫᱚᱢ ᱫᱟᱜ ᱵᱟᱝ ᱠᱷᱟᱱ ᱫᱚ ᱟᱫᱚ ᱪᱤᱠᱟᱹ ᱛᱮ ᱨᱚᱦᱚᱭ ᱜᱟᱱᱚᱜᱼᱟ
ᱦᱩᱸ ᱦᱩᱸ ᱦᱩᱸ ᱮᱠᱟᱞ ᱮᱠᱟᱞ ᱮᱠᱟᱞ
ᱟᱨ ᱟᱨ ᱵᱚᱭᱦᱟ ᱱᱤᱭᱟᱹ ᱦᱟᱹᱞᱤ ᱪᱮᱫ ᱠᱚᱵᱤᱱ ᱟᱹᱵᱤᱱ ᱪᱮᱫ ᱠᱚᱵᱤᱱ ᱪᱤᱠᱟᱹ ᱵᱟᱲᱟᱭ ᱫᱟ ᱞᱟᱹᱭ ᱧᱚᱜᱽ ᱵᱤᱱ
ᱦᱮᱸ ᱱᱤᱛᱚᱜ ᱫᱚ ᱱᱚᱝᱠᱟ ᱫᱚ ᱱᱮᱜᱼᱮ ᱦᱚᱞᱟ ᱢᱟᱫᱷᱮᱨ ᱜᱮ ᱮ ᱟᱹᱞᱤᱧᱟᱜ ᱢᱟᱹᱡᱷᱤ ᱴᱷᱟᱶ ᱠᱚ ᱮᱢ ᱟᱠᱟᱫ ᱞᱤᱧᱟᱹ
ᱟᱪᱪᱷᱟ ᱢᱟᱹᱡᱷᱤ ᱴᱷᱟᱶ ᱠᱚ ᱮᱢ ᱟᱠᱟᱫ ᱵᱤᱱᱟ
ᱦᱮᱸ ᱟᱫᱚ ᱢᱟᱹᱡᱷᱤ ᱴᱷᱟᱣ ᱯᱟᱞᱚᱱ ᱦᱩᱭᱩᱜ ᱠᱟᱱ ᱛᱟᱞᱤᱧᱟ ᱦᱩᱸ ᱡᱮᱢᱚᱱ ᱟᱨᱠᱤ
ᱠᱟᱹᱢᱤ ᱠᱚ ᱢᱟᱹᱡᱷᱤ ᱪᱮᱫ ᱞᱮᱠᱟ ᱵᱤᱱ ᱠᱟᱹᱢᱤ ᱠᱟᱹᱢᱤᱭᱮᱫᱼᱟ ᱢᱟᱹᱡᱷᱤ ᱛᱷᱟᱱ ᱨᱮ
ᱢᱟᱹᱡᱷᱤ ᱛᱷᱟᱱ ᱨᱮ ᱢᱟᱱᱮ ᱟᱵᱚ ᱥᱟᱱᱛᱟᱲ ᱥᱚᱢᱟᱡᱽ ᱫᱚ ᱤᱫᱤ ᱠᱟᱛᱮᱫ ᱱᱚᱝᱠᱟ ᱫᱚ ᱟᱵᱚ ᱢᱟᱹᱡᱷᱤ ᱴᱷᱟᱶ ᱫᱚ ᱡᱟᱦᱟᱸ ᱠᱟᱹᱢᱤ ᱦᱩᱭᱩᱜᱼᱟ ᱡᱟᱦᱟᱸ ᱫᱚ ᱥᱟᱱᱛᱟᱲ ᱥᱚᱢᱟᱡᱽ ᱫᱚ ᱥᱤᱧᱚᱛ ᱨᱮᱱᱟᱜ ᱡᱷᱚᱛᱚ ᱠᱷᱚᱱ ᱢᱟᱨᱟᱝ ᱟᱹᱫᱤᱵᱟᱹᱥᱤ ᱥᱚᱢᱟᱡᱽ ᱠᱚ ᱢᱩᱫᱽ ᱨᱮ ᱢᱤᱫ ᱴᱟᱝ ᱠᱟᱱᱟ ᱛᱚ ᱟᱫᱚ ᱱᱚᱣᱟ ᱨᱮᱱᱟᱜ ᱟᱯᱱᱟᱨ ᱟᱹᱨᱤᱪᱟᱹᱞᱤ ᱡᱮᱢᱚᱱ ᱵᱚᱱᱚᱛ ᱯᱟᱹᱨᱥᱤ ᱢᱮᱱᱟᱜᱼᱟ ᱦᱮᱸ ᱡᱮᱢᱚᱱ ᱧᱮᱞ ᱞᱮᱵᱚᱱ ᱡᱮ ᱟᱹᱛᱩ ᱥᱟᱥᱚᱱ ᱛᱟᱯᱚᱨᱮ ᱡᱮᱢᱚᱱ ᱢᱟᱹᱡᱷᱤ ᱵᱮᱵᱚᱥᱛᱷᱟ ᱡᱟᱦᱟᱸ ᱫᱚ ᱦᱮᱸ ᱥᱟᱱᱛᱟᱲ ᱫᱚ ᱟᱯᱱᱟᱨ ᱛᱮ ᱢᱟᱱᱮ ᱱᱚᱝᱠᱟ ᱥᱟᱥᱚᱱᱚᱜᱼᱟ ᱟᱨᱠᱤ ᱡᱟᱦᱟᱸ ᱫᱚ ᱢᱟᱡᱷᱤ ᱢᱟᱱᱮ ᱟᱛᱩ ᱨᱮᱱ ᱢᱩᱲᱩᱛ ᱟᱨᱠᱤ ᱥᱟᱱᱟᱢ ᱵᱤᱪᱟᱹᱨ ᱟᱹᱭᱫᱟᱹᱨᱤ ᱩᱱᱤ ᱜᱮᱭ ᱠᱚᱨᱟᱣ ᱟ ᱩᱱᱤ ᱜᱮᱭ ᱠᱚᱨᱟᱣᱟ ᱦᱮᱸ ᱟᱨᱚ ᱱᱚᱝᱠᱟ ᱟᱭᱢᱟ ᱢᱮᱱᱟᱜ ᱱᱚᱜᱼᱚᱭ ᱡᱮᱢᱚᱱ ᱡᱚᱜᱽ ᱢᱟᱹᱡᱷᱤ ᱢᱮᱱᱟᱜ ᱠᱚᱣᱟ ᱩᱱᱠᱩ ᱫᱚ ᱡᱩᱣᱟᱹᱱ ᱠᱚᱣᱟᱜ ᱢᱩᱲᱩᱫ ᱠᱟᱱᱟ ᱠᱚ ᱦᱮᱸ ᱯᱟᱨᱟᱱᱤᱠ ᱡᱮᱢᱚᱱ ᱢᱮᱱᱟᱜ ᱠᱚᱣᱟ ᱢᱟᱹᱡᱷᱤ ᱨᱮᱱ ᱜᱚᱲᱚᱢ ᱠᱚᱲᱟ ᱡᱟᱦᱟᱸ ᱫᱚ ᱟᱨᱠᱤ ᱱᱚᱝᱠᱟ ᱠᱟ ᱞᱟᱹᱭᱚᱜᱚᱜᱼᱟ ᱦᱮᱸ ᱱᱚᱝᱠᱟ ᱜᱮ ᱟᱨᱚ ᱟᱭᱢᱟ ᱡᱚᱠ ᱯᱟᱨᱟᱱᱤᱠ ᱱᱚᱝᱠᱟ ᱡᱩᱣᱟᱹᱱ ᱠᱚᱲᱟ ᱠᱚ ᱜᱚᱲᱚᱢ ᱦᱚᱲ ᱠᱚ ᱱᱚᱣᱟ ᱜᱚᱲᱚᱢ ᱦᱚᱲ ᱠᱚ ᱱᱚᱣᱟ ᱠᱚ ᱵᱤᱥᱤ ᱠᱚ ᱤᱭᱟᱹᱭᱟ, ᱱᱟᱭᱠᱮ ᱫᱚ ᱦᱩᱭᱩᱜ ᱠᱟᱱᱟ ᱡᱟᱦᱟᱸ ᱫᱚ ᱟᱛᱩ ᱨᱮᱱ ᱯᱩᱡᱟᱹᱨᱤ ᱡᱟᱦᱟᱸ ᱫᱚᱠᱚ ᱱᱟᱭᱠᱮ ᱫᱚ ᱵᱚᱸᱜᱟᱭᱟᱠᱚ ᱥᱮ ᱵᱩᱨᱩ ᱠᱟᱹᱢᱤ ᱠᱚᱨᱟᱣ ᱱᱚᱣᱟ ᱠᱚ ᱟᱨᱠᱤ ᱟᱨ ᱜᱚᱰᱮᱛ ᱫᱚ ᱟᱵᱚᱣᱟᱜ ᱡᱟᱦᱟᱸ ᱫᱚ ᱟᱛᱩ ᱨᱮᱱ ᱠᱷᱚᱵᱚᱨᱤᱭᱟᱹ ᱠᱟᱱᱟᱭ ᱟᱨᱠᱤ
ᱟᱪᱪᱷᱟ ᱟᱪᱪᱷᱟ ᱟᱪᱪᱷᱟ ᱦᱮᱸ
ᱚᱱᱠᱟ ᱢᱟᱹᱡᱷᱤ ᱟᱹᱨᱤ ᱠᱚ ᱮᱢ ᱠᱟᱫ ᱞᱤᱧᱟᱹ ᱟᱫᱚ
ᱟᱪᱪᱷᱟ ᱛᱤᱱᱟᱹᱜ ᱫᱤᱱ ᱦᱩᱭᱱᱟ ᱢᱟᱹᱡᱷᱤ ᱢᱟᱹᱡᱷᱤ ᱦᱩᱭ ᱠᱟᱛᱮ ᱢᱟᱱᱮ ᱪᱮᱞᱮᱠᱟ
ᱵᱟᱝ ᱟᱸᱡᱚᱢᱚᱜ ᱠᱟᱱᱟ ᱪᱮᱫ ᱵᱤᱱ ᱞᱟᱹᱭ
ᱢᱟᱱᱮ ᱞᱟᱹᱭ ᱠᱤᱫᱤᱧ ᱡᱮ ᱛᱤᱱᱟᱹᱜ ᱫᱤᱱ ᱦᱩᱭᱮᱱᱟ ᱢᱟᱡᱷᱤ ᱦᱩᱭ ᱠᱟᱛ
ᱚ ᱦᱩᱭᱮᱱ ᱜᱮᱭᱟ ᱚᱝᱠᱟ ᱱᱚᱜ-ᱚᱭ ᱵᱤᱥᱤ ᱫᱤᱱ ᱫᱚ ᱟᱣᱨᱤ ᱭᱟᱜ-ᱟ ᱱᱚᱚᱭ ᱢᱤᱫ ᱦᱟᱯᱛᱟ ᱜᱟᱱ ᱦᱩᱭᱩᱜ ᱠᱟᱱᱟ ᱱᱚᱝᱠᱟ ᱠᱤ ᱡᱮ ᱢᱟᱹᱡᱷᱤ ᱫᱟᱣ ᱥᱮ ᱴᱷᱟᱶ ᱠᱚ ᱮᱢ ᱠᱟᱜ ᱞᱤᱧᱟ ᱟᱫᱚ ᱱᱚᱣᱟ ᱜᱮ ᱟᱨᱠᱤ ᱥᱚᱢᱟᱡᱽ ᱨᱮᱱᱟᱜ᱾ ᱮᱸ ᱠᱚᱨᱟᱣ ᱥᱮ ᱟᱛᱩ ᱟᱵᱚ ᱟᱛᱳ ᱨᱮ ᱡᱟᱦᱟᱸ ᱛᱤᱱᱟᱹᱜ ᱱᱚᱝᱠᱟ ᱢᱟᱹᱡᱷᱤ ᱦᱚ ᱯᱚᱱ ᱢᱮᱱᱟᱜ ᱵᱚᱱᱟ ᱢᱚᱱᱮ ᱟᱥᱟᱭᱞᱤᱧ ᱡᱮ ᱡᱷᱚᱛᱚ ᱦᱚᱲ ᱢᱮᱴᱮᱱ ᱟᱵᱚ ᱡᱩᱢᱤᱛ ᱠᱟᱛᱮᱜ ᱛᱟᱦᱮᱸ ᱥᱮ ᱟᱵᱚᱣᱟ ᱮᱴᱠᱮᱴᱚᱬᱮ ᱱᱚᱝᱠᱟ ᱟᱞᱚ ᱦᱩᱭᱩᱜ ᱢᱟ ᱱᱚᱣᱟ ᱞᱟᱹᱜᱤ ᱟᱞᱤᱧ ᱦᱚᱸ ᱟᱹᱰᱤ ᱨᱤᱠᱟᱹ ᱨᱮ ᱢᱮᱱᱟᱜ ᱞᱤᱧᱟ ᱦᱩᱸ ᱡᱟᱛᱮ ᱮᱯᱮᱨᱦᱮᱸᱰᱮᱡ ᱮᱴᱠᱮᱴᱚᱲᱮ ᱡᱟᱦᱟᱱᱟᱜ ᱠᱚᱨᱮ ᱡᱟ
ᱱᱤᱦᱟᱹᱛ ᱦᱮᱸ ᱦᱮᱸ ᱱᱤᱦᱟᱹᱛᱮ ᱚᱱᱠᱟ ᱫᱚ ᱚᱱᱠᱟ ᱤᱭᱟᱹ ᱞᱮᱝᱠᱷᱟᱱ ᱫᱚ ᱴᱤ ᱚᱱᱟᱫᱚ ᱢᱟᱱᱮ
ᱦᱩᱸ ᱵᱟᱹᱲᱤᱡᱚᱜ ᱠᱟᱱᱟ ᱥᱮ ᱢᱮᱴᱮᱱ ᱟᱹᱛᱩ ᱨᱮᱱᱟᱜ ᱟᱵᱚ ᱟᱛᱳ ᱨᱮᱱᱟᱜ ᱦᱚᱸ ᱢᱮᱱᱴᱮᱱ ᱵᱟᱹᱲᱤᱡ ᱥᱮ ᱢᱟᱱᱮ ᱱᱚᱝᱠᱟ ᱧᱮᱞ ᱧᱟᱢᱚ ᱜᱚᱜ-ᱟ ᱢᱮᱱᱴᱮᱱ ᱵᱟᱝ ᱥᱟᱦᱟᱣ ᱞᱮᱠᱟ ᱢᱮᱱ ᱴᱮᱱ ᱢᱚᱱᱮᱨᱮ ᱞᱟᱜᱟᱜ ᱟᱨᱠᱤ ᱪᱮᱫᱟᱜ ᱥᱮ ᱟᱵᱚ ᱟᱛᱳ ᱟᱛᱳ ᱦᱚᱲ ᱢᱮᱱᱟᱜ ᱵᱚᱱᱟ ᱮ ᱡᱮᱢᱚᱱ ᱱᱟᱭ ᱱᱟᱯᱟᱭ ᱛᱮᱵᱚᱱ ᱛᱟᱦᱮᱱ ᱢᱟ ᱱᱚᱣᱟᱜ ᱜᱮ ᱢᱮᱴᱮᱱ ᱟᱵᱚᱣᱟᱜ ᱮᱻ ᱮᱻ ᱞᱤᱧ ᱜᱮ ᱥᱟᱶᱛᱟ ᱥᱚᱢᱟᱡᱽ ᱫᱚ ᱮᱠᱪᱩᱭᱞᱤ ᱟᱵᱚᱣᱟᱜ ᱫᱚ ᱟᱹᱰᱤ ᱜᱮ ᱱᱤᱭᱟᱹᱲᱟ ᱱᱤᱨᱟᱸᱲ ᱜᱮᱭᱟ ᱛᱚ ᱛᱚ ᱟᱵᱚ ᱪᱮᱫᱟᱜ ᱢᱮᱱᱴᱮᱱ ᱦᱟᱱᱟ ᱱᱚᱣᱟ ᱮᱴᱠᱮᱴᱚᱲᱮ ᱨᱮᱵᱚᱱ ᱧᱩᱨᱩᱜ-ᱟ ᱥᱮ ᱪᱮᱫᱟᱜ ᱵᱚᱱ ᱡᱷᱩᱴ ᱡᱷᱟᱢᱮᱞᱟ ᱨᱮ ᱵᱚᱱ ᱛᱟᱦᱮᱱᱟ ᱡᱷᱚᱛᱚ ᱜᱮ ᱫᱮ ᱫᱮᱞᱟ ᱥᱟᱯᱲᱟᱣ ᱠᱟᱛᱮ ᱵᱚᱱ ᱛᱟᱦᱮᱱᱟ ᱥᱮ ᱡᱩᱢᱤᱫ ᱠᱟᱛᱮ ᱵᱚᱱ ᱛᱟᱦᱮᱱᱟ ᱦᱩᱸ
ᱮᱜ ᱦᱮᱸ ᱮᱠᱫᱚᱢ ᱱᱤᱦᱟᱹᱛᱤ ᱚᱱᱟ ᱫᱚ ᱡᱩᱢᱤᱫ ᱵᱟᱝᱠᱷᱟᱱ ᱫᱚ ᱪᱮᱜ ᱦᱚᱸ ᱵᱟᱝ
ᱦᱩᱸ ᱡᱮᱢᱚᱱ ᱫᱚ ᱟᱵᱚᱣᱟᱜ ᱫᱚ ᱜᱷᱟᱨᱚᱸᱡᱽ ᱟᱨ ᱜᱩᱥᱴᱤ ᱥᱮ ᱡᱟᱦᱟᱸᱞ ᱞᱮᱠᱟ ᱥᱟᱱᱛᱟᱲ ᱥᱚᱢᱟᱡᱽ ᱫᱚ ᱯᱤ ᱛᱨᱤ ᱵᱚᱝᱥᱚ ᱠᱟᱱᱟ ᱡᱮᱞᱮᱛᱩ ᱞᱟᱹᱭᱟᱠᱚ ᱦᱮᱸ ᱵᱟᱵᱟ ᱧᱩᱛᱩᱢ ᱛᱮ ᱵᱚᱝᱥᱚ ᱪᱟᱞᱟᱜ-ᱟ᱾ ᱦᱮᱸ ᱵᱟᱨᱚ ᱜᱚᱴᱟᱝ ᱯᱟᱨᱥᱤ ᱥᱮ ᱜᱩᱥᱴᱤ ᱢᱮᱱᱟᱜ-ᱟ ᱱᱚᱝᱠᱟ ᱡᱮᱞᱮᱠᱟ ᱦᱟᱸᱥᱫᱟ ᱢᱩᱨᱢᱩ ᱠᱤᱥᱠᱩ ᱢᱟᱱᱮ ᱮᱢᱟᱱ ᱱᱚᱝᱠᱟᱱ ᱴᱩᱰᱩ ᱵᱟᱥᱠᱮ ᱵᱮᱥᱨᱟ ᱯᱟᱨᱥᱤ ᱱᱚᱝᱠᱟ ᱟᱹᱰᱤ ᱟᱭᱢᱟ ᱢᱮᱱᱟᱜ ᱠᱚᱣᱟ ᱟᱨᱠᱤ ᱦᱩᱸ ᱢᱟᱱᱮ ᱡᱟᱦᱟᱸ ᱫᱚ ᱢᱤᱫ ᱯᱟᱨᱥᱤ ᱨᱮ ᱟᱨ ᱱᱚᱣᱟ ᱦᱚᱸ ᱞᱟᱹᱭᱠᱟᱱᱟ ᱥᱮ ᱪᱮᱫ ᱢᱤᱫ ᱯᱟᱨᱥᱤ ᱨᱮ ᱵᱟᱯᱞᱟ ᱵᱟᱝ ᱜᱟᱱᱚᱜ-ᱟ ᱱᱚᱣᱟ ᱠᱚ ᱢᱟᱱᱟᱣ ᱵᱟᱛ ᱛᱟᱣ ᱛᱟᱦᱮᱱ ᱟᱵᱚᱱᱟ ᱦᱩᱸ ᱵᱚᱸᱜᱟ ᱵᱩᱨᱩ ᱯᱚᱨᱚᱵᱽ ᱱᱚᱣᱟ ᱠᱚ ᱞᱮᱠᱟᱛᱮ ᱟᱵᱚ ᱫᱚ ᱥᱟᱱᱛᱟᱲ ᱠᱚ ᱫᱷᱟᱨᱛᱤ ᱫᱟᱨᱮ ᱱᱟᱹᱲᱤ ᱵᱩᱨᱩ ᱠᱚ ᱵᱚᱸᱜᱟᱭᱟ ᱱᱚᱝᱠᱟ ᱢᱩᱲᱩᱫ ᱵᱚᱸᱜᱟ ᱫᱚᱼᱼ ᱢᱟᱨᱟᱝ ᱵᱩᱨᱩ ᱟᱨ ᱡᱟᱦᱮᱨ ᱮᱨᱟ ᱱᱚᱜ-ᱚ ᱱᱚᱝᱠᱟ ᱟᱹᱰᱤ ᱨᱚᱠᱚᱢ ᱢᱟᱱᱮ ᱟᱵᱚᱣᱟᱜ-ᱼ ᱮᱸ ᱥᱟᱱᱛᱟᱲ ᱥᱚᱢᱟᱡᱽ ᱤᱫᱤ ᱠᱟᱛᱮ ᱪᱮ ᱤᱧ ᱞᱟᱹᱭ ᱟᱢᱟ ᱡᱟᱦᱟᱸ ᱫᱚ ᱢᱟᱹᱡᱷᱤ ᱟᱹᱨᱤ ᱪᱮᱫ ᱞᱮᱠᱟ ᱛᱮᱦᱚᱸ ᱡᱷᱚ ᱛᱚ ᱞᱮᱠᱟ ᱡᱤᱱᱤᱥ ᱨᱮᱜᱮ ᱟᱵᱚᱣᱟᱜ ᱫᱚ ᱮᱠᱪᱩᱭᱞᱤ ᱫᱚ ᱵᱚᱸᱜᱟ ᱵᱩᱨᱩ ᱨᱮ ᱥᱮᱞᱮᱫ ᱟᱠᱟᱱ ᱛᱟᱵᱚᱱᱟ ᱟᱨ ᱡᱟᱦᱟᱸ ᱞᱮᱠᱟᱛᱮ ᱟᱵᱚ ᱟᱛᱩ ᱴᱚᱴᱷᱟ ᱱᱟᱯᱟᱭ ᱛᱮᱵᱚᱱ ᱛᱟᱦᱮᱱᱟ ᱚᱱᱟᱜᱮ ᱟᱵᱚᱣᱟᱜ ᱜᱮ ᱢᱟᱱᱮ ᱱᱚᱣᱟ ᱵᱷᱟᱜᱮ ᱤᱭᱟᱹ ᱛᱟᱵᱚᱱ ᱟᱨ ᱠᱤ ᱡᱮ ᱵᱷᱟᱜᱮ ᱛᱮᱵᱚᱱ ᱛᱟᱦᱮᱱ ᱢᱟ ᱤᱱᱟᱹᱜᱮ ᱟᱥᱚᱜ ᱟᱵᱚᱱ
ᱦᱮᱸ ᱡᱚᱛᱚ ᱦᱚᱱ ᱚᱱᱟ ᱜᱮᱵᱚᱱ ᱟᱥᱟᱜ-ᱟ ᱴᱷᱤᱠ ᱜᱮ ᱴᱷᱤᱠ ᱠᱟᱛᱷᱟᱢ ᱞᱟᱹᱭ ᱠᱟ ᱵᱚᱭᱦᱟ ᱮᱠᱫᱚᱢ ᱟᱢᱟᱜ ᱠᱟᱛᱷᱟ ᱨᱮ ᱤᱧ ᱦᱚᱸ ᱯᱩᱨᱟᱹ ᱤᱭᱟᱹ ᱨᱮ ᱢᱤᱱᱤᱧ ᱜᱮᱭᱟ ᱟᱢ ᱛᱟᱦᱚᱞᱮ ᱢᱤᱴᱤᱡ ᱠᱟᱛᱷᱟ ᱞᱟᱹᱭ ᱢᱮ ᱵᱚᱭᱦᱟ ᱢᱟᱱᱮ ᱪᱮᱫ ᱞᱮᱠᱟ ᱢᱟᱱᱮ ᱰᱟᱸᱰᱚᱢ ᱵᱟᱨᱚᱱ ᱛᱚ ᱚᱱᱟᱫᱚ ᱵᱷᱟᱜᱮ ᱡᱤᱱᱤᱥ ᱠᱟᱱᱟ ᱥᱮ ᱪᱮᱫ ᱞᱮᱠᱟ ᱟᱢ ᱪᱮᱫ ᱞᱮᱠᱟᱢ ᱢᱚᱱᱮᱭᱫᱟ ᱚᱱᱟ ᱠᱚ
ᱦᱟᱸ ᱤᱧᱫᱩᱧ ᱞᱟᱹᱭᱟ ᱡᱮ ᱡᱟᱦᱟᱸ ᱫᱚ ᱰᱟᱸᱰᱚᱢ ᱠᱚᱣᱟ ᱵᱚᱱ ᱟᱵᱚ ᱢᱮᱜᱴᱮᱱ ᱦᱮᱸ ᱠᱟᱹᱴᱤᱡ ᱚᱱᱟ ᱠᱟᱛᱮᱤᱧ ᱞᱟᱹᱭᱟᱢ ᱜᱮ ᱡᱮᱦᱮᱛᱩ ᱢᱟᱺᱡᱷᱤ ᱟᱹᱨᱤ ᱨᱮᱦᱚᱸ ᱱᱚᱣᱟ ᱦᱚᱸ ᱟᱹᱰᱤᱜᱮ ᱧᱮᱞ ᱧᱟᱢᱚᱜᱚᱜ-ᱟ ᱟᱨ ᱱᱚᱣᱟ ᱦᱚᱸ ᱟᱛᱳ ᱠᱚᱨᱮ ᱜᱮ ᱯᱨᱟᱭ ᱚᱝᱠᱟ ᱦᱩᱭᱩᱜ ᱜᱮᱭᱟ ᱤᱧ ᱫᱩᱧ ᱞᱟᱹᱭᱟ ᱫᱚᱢᱮ ᱴᱟᱜ ᱰᱟᱲᱚᱢ ᱥᱮ ᱟᱵᱚ ᱫᱚ ᱮᱠᱪᱩᱭᱞᱤ ᱥᱟᱱᱛᱟᱞ ᱜᱷᱟᱨᱚᱸᱡᱽ ᱠᱷᱚᱱᱟᱜ ᱵᱚᱱ ᱟᱸ ᱡᱟᱦᱟᱸ ᱵᱚᱱ ᱦᱮᱡ ᱦᱮᱯᱨᱟᱣ ᱠᱟᱱᱟ ᱵᱚᱱ ᱟᱫᱚ ᱤᱧ ᱫᱚ ᱱᱚᱣᱟᱧ ᱞᱟᱹᱭᱟ ᱡᱮ ᱡᱮ ᱰᱟᱸᱰᱚᱢ ᱟᱹᱨᱤ ᱫᱚ ᱱᱚᱝᱠᱟ ᱫᱚ ᱟᱵᱚᱣᱟᱜ ᱫᱚ ᱵᱮᱵᱚᱥᱛᱟ ᱫᱚ ᱞᱟᱦᱟ ᱠᱷᱚᱱᱟᱜ ᱫᱚ ᱛᱟᱦᱮᱸ ᱠᱟᱱᱟ ᱛᱚ ᱟᱫᱚ ᱛᱟᱦᱮᱸ ᱠᱟᱱ ᱨᱮᱦᱚᱸ ᱟᱫᱚ ᱦᱤᱛᱚᱜ ᱫᱩᱧ ᱢᱚᱱᱮᱭᱟ ᱡᱮ ᱱᱤᱛ ᱫᱚ ᱠᱟᱨᱚᱱ ᱟᱵᱚ ᱟᱵᱚᱛᱮ ᱱᱤᱡ ᱡᱮ ᱵᱚᱱ ᱵᱩᱡᱷᱟᱹᱣ ᱞᱮᱝᱠᱷᱟᱱ ᱜᱮ ᱢᱮᱫᱴᱮᱱ ᱟᱵᱚ ᱚᱱᱟ ᱵᱮᱵᱚᱥᱛᱟ ᱨᱮ ᱰᱟᱰᱚᱢ ᱨᱮ ᱵᱟᱵᱚ ᱧᱩᱨ-ᱟ ᱥᱮ ᱵᱟᱵᱚ ᱚᱱᱠᱟ ᱵᱟᱵᱚᱱ ᱚᱱᱠᱟᱱᱟᱜ ᱵᱟᱵᱚᱱ ᱦᱩᱭ ᱦᱚᱪᱚᱣᱟᱜ-ᱟ ᱥᱮ ᱮᱠᱟᱞ ᱡᱮ ᱢᱟᱱᱮ ᱵᱟᱝᱜᱮ ᱵᱷᱟᱜᱮᱭᱟ ᱤᱧ ᱫᱩᱧ ᱞᱟᱹᱭᱟ ᱟᱫᱚ ᱡᱮᱞᱮᱠᱟ ᱛᱮ ᱛᱚ ᱟᱵᱚ ᱵᱚᱱ ᱧᱮᱞᱟ ᱡᱮ ᱡᱟᱦᱟᱸ ᱞᱮᱠᱟ ᱟᱵᱚᱣᱟᱜ ᱮ ᱜᱷᱟᱨᱚᱸᱡᱽ ᱥᱮ ᱴᱚᱴᱷᱟ ᱢᱟᱱᱮ ᱟᱵᱚᱣᱟᱜ ᱡᱟᱦᱟᱸ ᱜᱷᱟᱨᱚᱸᱡᱽ ᱠᱚ ᱴᱚᱴᱷᱟ ᱠᱚ ᱥᱮ ᱟᱛᱳ ᱯᱟᱲᱟ ᱠᱚᱨᱮ ᱡᱟᱦᱟᱸ ᱞᱮᱠᱟ ᱢᱟᱱᱮ ᱠᱟᱹᱭᱡᱟᱹ ᱠᱷᱟᱹᱯᱟᱹᱨᱤ ᱥᱮ ᱧᱮᱞ ᱧᱟᱢᱚᱜᱚᱜ ᱠᱟᱱᱟ ᱱᱚᱣᱟ ᱠᱚ ᱢᱚᱫᱽᱫᱷᱮ ᱨᱮᱫᱚ ᱤᱧᱟᱹᱜ ᱢᱚᱱᱮ ᱛᱮᱫᱚᱧ ᱞᱟᱹᱭᱟ ᱡᱮ ᱮ ᱟᱯᱟᱱ ᱟᱹᱯᱤᱱ ᱛᱮᱜᱮ ᱢᱟᱱᱮ ᱵᱩᱡᱽ ᱥᱮ ᱥᱩᱫᱷᱨᱟᱹᱣ ᱫᱚ ᱫᱚᱨᱠᱟᱨ ᱠᱟᱱᱟ ᱰᱟᱸᱰᱟᱢ ᱟᱹᱨᱤ ᱫᱚ ᱞᱟᱦᱟ ᱯᱟᱹᱦᱤᱞ ᱠᱷᱚᱱᱟᱜ ᱜᱮ ᱜᱟᱹᱠᱷᱩᱲᱤᱭᱟᱹ ᱠᱚᱠᱚ ᱟᱹᱜᱩ ᱟᱠᱟᱫᱟ ᱟᱨ ᱪᱮᱫᱞᱮᱠᱟ ᱱᱚᱣᱟ ᱫᱚ ᱪᱮᱫ ᱞᱮᱠᱟᱢ ᱢᱩᱪᱟᱹᱫᱟ ᱱᱚᱣᱟ ᱫᱚ ᱢᱩᱪᱟᱹᱫ ᱫᱚ ᱮᱠᱟᱞ ᱫᱚ ᱵᱟᱝᱜᱮ- ᱢᱚᱱᱮ ᱞᱮᱠᱟᱧ ᱢᱚᱱᱮᱭᱟ ᱡᱮ ᱵᱟᱝ ᱱᱚᱣᱟ ᱫᱚ ᱦᱩᱭ ᱫᱚ ᱫᱚᱨᱠᱟᱨ ᱜᱮ ᱠᱟᱱᱟ ᱠᱤᱱᱛᱩ ᱟᱫᱚ ᱫᱚᱢᱮ ᱡᱟᱹᱥᱛᱤ ᱡᱟᱹᱥᱛᱤ ᱫᱚ ᱵᱟᱝ ᱚᱱᱠᱟ ᱫᱚ ᱡᱮ ᱟᱹᱰᱤ ᱜᱟᱱ ᱡᱟᱦᱟᱸ ᱫᱚ ᱟᱵᱚ ᱥᱟᱱᱛᱟᱲ ᱠᱚ ᱵᱟᱵᱚ ᱮᱢ ᱫᱟᱲᱮᱜᱼᱟ ᱚᱱᱠᱟ ᱡᱮ ᱩᱱᱤ ᱦᱚᱸᱛᱚ ᱢᱟᱹᱱᱢᱤ ᱠᱟᱱᱟᱭ ᱥᱮ ᱡᱟᱦᱟᱱᱟᱜ ᱵᱮᱵᱟᱹᱲᱤᱡ ᱮ ᱵᱷᱩᱞ ᱞᱮᱠᱷᱟᱱ ᱥᱮ ᱩᱱᱤᱭᱟᱜ ᱦᱚᱸ ᱤᱠᱟᱹ ᱥᱮ ᱱᱚᱝᱠᱟ ᱢᱤᱫᱴᱟᱱ ᱟᱞᱟᱫᱟ ᱢᱤᱫᱴᱮᱱ ᱢᱮᱱᱟᱜᱼᱟ ᱡᱟᱭᱦᱳᱠ ᱡᱟ ᱩᱰᱟᱹᱝ ᱞᱮᱠᱟ ᱛᱮᱜᱮ ᱟᱨᱠᱤ ᱦᱮᱸ ᱟᱨᱠᱤ ᱱᱚᱝᱠᱟ ᱚᱵᱚᱥᱛᱷᱟ ᱛᱟᱦᱚᱞᱮ ᱵᱚᱭᱦᱟ ᱚᱲᱟᱜ ᱠᱚᱨᱮ ᱪᱮᱫ ᱠᱚᱢ ᱪᱤᱠᱟᱹ ᱵᱟᱲᱟᱭᱮᱫᱟ?
ᱯᱮ ᱚᱲᱟᱜ ᱠᱚᱨᱮᱱ ᱱᱚᱜᱼᱚᱭ ᱱᱮ ᱦᱟᱹᱞᱤ ᱠᱟᱹᱴᱤᱡ ᱪᱟᱥ ᱵᱟᱥ ᱜᱮ ᱦᱩᱭᱩᱜ ᱠᱟᱱ ᱛᱟᱦᱮᱱ
ᱟᱪᱪᱷᱟ ᱟᱪᱪᱷᱟ ᱟᱪᱪᱷᱟ ᱟᱪᱪᱷᱟ
ᱟᱠᱚ ᱜᱮ ᱱᱤᱭᱟᱹ ᱟᱞᱮ ᱥᱮᱱ ᱫᱚ ᱟᱞᱮ ᱫᱚ ᱟᱥᱟᱢ ᱫᱤᱥᱚᱢ ᱛᱚ ᱟᱫᱚ ᱠᱟᱹᱴᱤᱡ ᱫᱟᱜ ᱡᱟᱹᱲᱤ ᱠᱚ ᱱᱚᱛᱮ ᱠᱟᱹᱴᱤᱡ ᱡᱟᱹᱥᱛᱤ ᱜᱮ
ᱦᱩᱸ
ᱡᱟᱹᱥᱛᱤ ᱵᱚᱞᱛᱮ ᱪᱮᱫᱟᱜ ᱞᱮᱠᱟ ᱢᱤᱰᱤᱭᱟᱢ ᱢᱟᱱᱮ ᱟᱨᱠᱤ ᱛᱟᱲᱟᱛᱟᱲᱤ ᱟᱨᱠᱤ ᱚᱱᱠᱟ ᱦᱮᱸ
ᱮᱠᱟᱞ ᱮᱠᱟᱞ ᱮᱠᱟᱞ ᱮᱠᱟᱞ
ᱤᱱᱟᱹ ᱠᱚᱜᱮ ᱠᱟᱹᱢᱤ ᱠᱚᱫᱚ ᱟᱫᱚ ᱤᱱᱠᱟᱹ ᱫᱚ ᱪᱮᱫ ᱦᱚᱸ ᱠᱟᱹᱢᱤ ᱫᱚ ᱵᱟᱝ ᱦᱩᱭᱩᱜ ᱠᱟᱱᱟ ᱟᱨ ᱨᱮᱦᱚᱸ ᱚᱲᱟᱜ ᱠᱚᱣᱟ ᱫᱚ
ᱦᱮᱸ ᱵᱚᱭᱦᱟ ᱱᱤᱛᱚᱜ ᱫᱚ ᱚᱱᱠᱟ ᱡᱷᱚᱛᱚ ᱜᱮ ᱱᱟᱯᱟᱭ ᱢᱮᱱᱟᱜ ᱞᱮᱭᱟ᱾ ᱱᱟᱯᱟᱭ ᱜᱮ ᱢᱮᱱᱟᱜ ᱞᱮᱭᱟ ᱪᱟᱸᱫᱳ ᱵᱚᱸᱜᱟ ᱢᱮᱱ ᱫᱟᱭᱟᱛᱮ ᱱᱤᱛᱚᱜ ᱫᱚ ᱡᱚᱛᱚ ᱦᱚᱲ ᱱᱟᱯᱟᱭ ᱜᱮ ᱢᱮᱱᱟᱜ ᱞᱮᱭᱟ᱾ ᱟᱨ ᱟᱯᱮ ᱥᱮᱱ ᱫᱚ ᱚᱱᱠᱟ ᱡᱟᱦᱟᱱᱟᱜ ᱮ ᱟᱱᱟᱡᱽ ᱠᱚ ᱦᱤᱛᱚᱜ ᱵᱟᱯᱮ ᱨᱚᱦᱚᱭ ᱵᱟᱲᱟᱭ ᱫᱟ
ᱟᱞᱮᱥᱮᱫ ᱱᱚᱜᱼᱚᱭ ᱛᱚ ᱪᱟᱥ ᱟᱱᱟᱡ ᱠᱚᱜᱮ ᱪᱟᱥ ᱵᱟᱲᱟ ᱦᱩᱭ ᱨᱚᱦᱚᱭ ᱠᱟᱫᱟ ᱠᱚ ᱟᱨᱠᱤ ᱟᱨ ᱱᱚᱜᱼᱚᱭ ᱦᱩᱲᱩ ᱪᱟᱥ ᱛᱟᱯᱚᱨᱮ ᱟᱨᱚ ᱮᱴᱟᱜ
ᱮᱠᱟᱞ ᱮᱠᱟᱞ ᱮᱠᱟᱞ ᱮᱠᱟᱞ
ᱛᱟᱨᱯᱚᱨᱮ ᱯᱷᱚᱞ ᱠᱚ ᱛᱟᱨᱯᱚᱨᱮ ᱱᱟᱛᱮ ᱥᱚᱵᱽᱡᱤ ᱠᱚ ᱡᱚᱛᱚ ᱠᱤᱪᱷᱩ ᱜᱮ ᱨᱚᱦᱚᱭ ᱫᱚ ᱨᱚᱦᱚᱭ ᱦᱩᱭᱩᱜ ᱠᱟᱱᱟ ᱟᱞᱮ ᱫᱚ ᱟᱞᱮ ᱫᱚ ᱤᱱᱠᱟᱹ ᱟᱞᱮ ᱫᱚ ᱤᱱᱠᱟᱹ ᱢᱟᱱᱮ ᱥᱚᱵᱽᱡᱤ ᱠᱚ ᱟᱞᱮ ᱟᱞᱮ ᱞᱟᱹᱜᱤᱫ ᱜᱮᱞᱮ ᱨᱚᱦᱚᱭ ᱠᱟᱜᱼᱟ ᱞᱮ
ᱟᱪᱪᱷᱟ ᱟᱪᱪᱷᱟ ᱢᱟᱱᱮ ᱟᱯᱮ ᱫᱚ ᱵᱟᱯᱮ ᱠᱤ ᱵᱟᱯᱮ ᱟᱠᱷᱨᱤᱧᱟ᱾
ᱟᱹᱠᱷᱨᱤᱧ ᱫᱚ ᱚᱱᱠᱟ ᱫᱚ ᱡᱩᱫᱤ ᱵᱟᱹᱲᱛᱤᱜᱼᱟ ᱟᱨᱠᱤ ᱮᱱᱠᱷᱟᱱ ᱫᱚ ᱢᱤᱫᱴᱤᱡ ᱡᱟᱦᱟᱸᱭ ᱩᱱᱤ ᱤᱭᱟᱹ ᱵᱟᱞᱟ ᱟᱨᱠᱤ ᱩᱱᱤ ᱥᱟᱛᱮᱜ ᱠᱚᱱᱴᱮᱠᱴ ᱠᱟᱛᱮᱫ ᱩᱱᱤ ᱢᱟᱱᱮ ᱚᱱᱟ ᱤᱭᱟᱹᱠᱟ ᱦᱩᱭᱩᱜᱼᱟ᱾ ᱢᱟᱱᱮ ᱟᱨᱠᱤ ᱵᱟᱹᱲᱛᱤ ᱞᱮᱱᱠᱷᱟᱱ ᱚᱱᱠᱟ ᱫᱚ ᱵᱮᱥᱤ ᱫᱚ ᱵᱟᱞᱮ ᱪᱟᱥ ᱜᱮᱭᱟ᱾ ᱟᱞᱮᱭᱟᱜ ᱡᱟ ᱚᱱᱠᱟ ᱩᱱᱟᱹᱜ ᱩᱱᱟᱹᱜ ᱴᱟ ᱡᱟᱭᱜᱟ ᱦᱚᱸ ᱵᱟᱹᱱᱩᱜ ᱟᱹᱱᱤᱡ ᱥᱮ ᱟᱫᱚ ᱚᱱᱟ ᱠᱷᱟᱹᱛᱤᱨ ᱟᱹᱰᱤ ᱠᱚᱢ ᱥᱚᱢᱞᱮ ᱪᱟᱥ ᱜᱮᱭᱟ ᱟᱨ ᱠᱟᱹᱴᱤᱡ ᱚᱱᱟ ᱠᱚ ᱯᱨᱚᱵᱞᱮᱢ ᱧᱚᱜ ᱜᱮᱭᱟ᱾
ᱟᱪᱪᱷᱟ ᱟᱨ ᱱᱤᱛᱚᱜ ᱫᱚ ᱵᱚᱭᱦᱟ ᱛᱟᱞᱚᱦᱮ ᱚᱱᱠᱟ ᱪᱮᱫ ᱠᱚᱢ ᱠᱟᱹᱢᱤ ᱵᱟᱲᱟᱭᱮᱫᱟ ᱚᱱᱠᱟ ᱡᱟᱦᱟᱱᱟᱜ
ᱚᱱᱠᱟ ᱵᱚᱞᱛᱮ ᱱᱤᱛᱚᱜ ᱫᱚ ᱤᱧ ᱫᱚ ᱢᱤᱫᱴᱤᱡ ᱠᱳᱢᱯᱟᱱᱤ ᱨᱤᱧ ᱠᱟᱹᱢᱤ ᱜᱮᱭᱟ᱾
ᱟᱪᱪᱷᱟ ᱟᱪᱪᱷᱟ ᱟᱪᱪᱷᱟ
ᱱᱤᱛᱚᱜ ᱱᱚᱜᱼᱚᱭ ᱠᱤᱪᱷᱩ ᱫᱤᱱ ᱞᱟᱦᱟ ᱨᱮᱜᱮ ᱚᱲᱟᱜ ᱤᱧ ᱦᱮᱡ ᱟᱠᱟᱱᱟ᱾
ᱟᱪᱪᱷᱟ
ᱠᱟ ᱱᱚᱱᱠᱟ ᱱᱚᱝᱠᱟ ᱜᱮ ᱟᱨᱠᱤ ᱟᱰᱤ ᱫᱤᱱ ᱢᱟᱱᱮ ᱪᱟᱨ ᱯᱟᱸᱪ ᱵᱚᱪᱷᱚᱨ ᱦᱩᱭᱱᱟ ᱵᱟᱹᱧ ᱦᱮᱡ ᱞᱮᱱ ᱛᱟᱦᱮᱱᱟ ᱫᱚ ᱠᱟᱹᱴᱤᱡ ᱚᱲᱟᱜ ᱤᱧ ᱦᱮᱡ ᱧᱚᱜ ᱟᱠᱟᱱᱟ ᱪᱷᱩᱴᱤ ᱠᱚᱨᱮ
ᱟᱫᱚ ᱡᱮᱦᱮᱛᱩ ᱠᱚᱢᱯᱟᱱᱤ ᱱᱤᱛᱚᱜ ᱫᱚ ᱦᱟᱱᱮ ᱤᱭᱟᱹ ᱥᱟᱭᱮᱰ ᱠᱳᱢᱯᱟᱱᱤ ᱥᱟᱣᱩᱛᱷ ᱥᱟᱭᱤᱰ ᱚᱱᱟ ᱚᱱ ᱵᱮᱝᱜᱞᱳᱨ ᱥᱳᱱ ᱚᱱᱛᱮ ᱠᱟᱢᱤ ᱦᱩᱭᱩᱜ ᱠᱟᱱ ᱛᱟᱦᱮᱱ,
ᱟᱪᱪᱷᱟ ᱟᱪᱪᱷᱟ ᱟᱪᱷᱟᱷᱟ, ᱪᱮᱫᱠᱟ ᱠᱟᱣᱰᱤ ᱠᱚ ᱜᱚᱱᱚᱝ ᱠᱚ ᱪᱮᱫ ᱞᱮᱠᱟ ᱵᱷᱟᱜᱮ ᱠᱚ ᱮᱢᱚᱜ ᱠᱟᱱ ᱛᱟᱦᱮᱸᱼᱟ?
ᱦᱮᱸ ᱮᱠᱫᱚᱢ ᱴᱷᱤᱠ ᱢᱟᱱᱮ ᱩᱱᱟᱹᱜ ᱴᱟ ᱠᱳᱢᱯᱟᱱᱤ ᱫᱚ ᱛᱤᱱᱟᱹᱜ ᱮᱢᱟᱢᱟᱭ ᱡᱟᱦᱟᱸ ᱛᱤᱱᱟᱹᱜ ᱟᱡᱟᱜ ᱢᱟᱱᱮ ᱟ ᱪᱮᱫ ᱞᱮᱠᱟ ᱠᱟᱢᱤ ᱠᱟᱱᱟ ᱚᱱᱟ ᱦᱤᱥᱟᱹᱵ ᱛᱮ ᱟᱨᱠᱤ ᱟᱡ ᱟᱡ ᱦᱚᱸᱭ ᱮᱢᱟᱢᱟᱭ, ᱟ ᱩᱱᱟᱹᱜ ᱴᱟ ᱫᱚ ᱢᱟᱱᱮ ᱫᱚ ᱵᱟᱭ ᱮᱢ ᱠᱮᱭᱟ ᱩᱱᱤ ᱦᱚᱸ᱾ ᱠᱟᱣᱰᱤ ᱫᱚ ᱟᱨᱠᱤ, ᱤᱱᱟᱹ ᱠᱚ ᱱᱟᱛᱷᱮ ᱞᱟᱦᱟᱛᱮ ᱢᱟᱱᱮ ᱮᱱᱛᱮ ᱤᱭᱟᱹ ᱪᱮᱱᱱᱟᱭ ᱠᱚᱨᱮ ᱛᱟᱦᱮᱸ ᱵᱟᱨᱟ ᱦᱩᱭ ᱞᱮᱱᱟ᱾ ᱛᱟᱯᱚᱨᱮ ᱚᱱᱮ ᱚᱱᱼᱚᱱᱛᱮ ᱠᱷᱚᱱ ᱠᱟᱹᱴᱤᱡ ᱢᱟᱱᱮ ᱩᱱᱟᱹᱜᱼᱴᱟ ᱵᱟᱝ ᱢᱟᱱᱮ ᱯᱚᱥᱟᱜ ᱠᱟᱱ ᱛᱟᱦᱮᱱ᱾ ᱛᱚ ᱱᱟᱛᱮ ᱵᱮᱝᱞᱩ ᱨᱥ ᱥᱮᱸᱱ ᱴᱨᱟᱱᱥᱯᱷᱟᱨ ᱦᱩᱭᱱᱟ ᱚᱸᱰᱮ ᱠᱟᱹᱴᱤᱡ ᱚᱸᱰᱮ ᱠᱷᱚᱱ ᱠᱟᱹᱴᱤᱡ ᱵᱷᱟᱜᱮ ᱧᱚᱜ ᱠᱟᱹᱣᱰᱤ ᱧᱟᱢ ᱛᱮ ᱟᱨᱠᱤ ᱠᱟᱹᱴᱤᱡ᱾ ᱢᱟᱱᱮ ᱚᱲᱟᱜ ᱠᱚᱨᱮ ᱦᱚᱸ ᱵᱮᱥ ᱧᱳᱜ ᱢᱟᱱᱮ ᱡᱚᱢ ᱧᱩᱸ ᱠᱚ ᱡᱟᱦᱟᱱᱟᱜ ᱚᱥᱩᱵᱤᱛᱟ ᱥᱮ ᱚᱱᱟ ᱠᱚ ᱠᱟᱹᱴᱤᱡ ᱚᱱᱟ ᱠᱚ ᱵᱩᱡᱽ ᱦᱩᱭᱩᱜ ᱠᱟᱱᱟ᱾
ᱟᱪᱪᱷᱟ ᱴᱷᱤᱠ ᱜᱮᱭᱟ ᱛᱟᱦᱞᱮ ᱱᱟᱯᱟᱭ ᱜᱮ ᱚᱱᱟ ᱜᱮ ᱟᱢᱦᱚᱸ ᱱᱟᱯᱟᱭ ᱛᱮ ᱛᱟᱦᱮᱱ ᱢᱮ᱾ ᱟᱨ ᱱᱚᱠᱟ ᱱᱟᱯᱟᱭ ᱜᱮ ᱛᱟᱦᱮᱸᱱ ᱫᱚᱨᱠᱟᱨ ᱠᱟᱱᱟ ᱡᱟᱭᱡᱩᱜᱽ, ᱦᱮᱸ ᱟᱨ ᱟᱹᱰᱤ ᱜᱷᱟᱹᱲᱤᱡ ᱞᱟᱝ ᱟᱨ ᱨᱚ ᱨᱚᱯᱚᱲᱱᱟ ᱚᱱᱟ ᱜᱮ ᱴᱷᱤᱠ ᱜᱮᱭᱟ ᱛᱟᱦᱚᱞᱮ ᱡᱚᱦᱟᱨ ᱜᱮ ᱮᱠᱫᱚᱢ ᱟᱨ